ᱦᱳ
ᱦᱟᱸ ᱦᱮᱞᱳ
ᱮ ᱡᱚᱦᱟᱨ ᱜᱮ ᱫᱟ
ᱦᱮᱸ ᱡᱚᱦᱟᱨ ᱜᱮ
ᱮ ᱪᱮᱫ ᱪᱮᱠᱟ ᱦᱩᱭᱩᱜ ᱠᱟᱱ ᱛᱮ
ᱮ ᱪᱤᱠᱟᱹ ᱠᱮ ᱵᱟᱝ ᱦᱚᱜᱚᱭ ᱵᱟᱦᱨᱮ ᱥᱮᱱ ᱩᱰᱩᱠ ᱵᱟᱲᱟ ᱦᱩᱭ ᱠᱟᱱᱟ ᱱᱚᱛᱮ ᱠᱟᱹᱡ ᱮ ᱡᱟᱹᱯᱩᱫ ᱵᱟᱲᱟ ᱠᱮᱫᱟ ᱛᱚ ᱟᱹᱰᱤ ᱫᱤᱱ ᱛᱟᱭᱚᱢ ᱨᱩᱢ ᱠᱚᱨᱮ ᱜᱮ ᱫᱩᱲᱩᱵ ᱵᱟᱲᱟ ᱦᱚᱭ ᱛᱮᱱ ᱟᱫᱚ ᱦᱚᱸᱜᱼᱚᱭ ᱡᱟᱹᱯᱩᱫ ᱮ ᱛᱷᱤᱨᱟᱜᱟᱭ ᱛᱚ ᱵᱟᱦᱨᱮ ᱥᱮᱫ ᱫᱩᱵ ᱵᱟᱲᱟ ᱦᱩᱭ ᱠᱟᱱᱟ
ᱦᱳᱭ ᱦᱳᱭ ᱤᱧ ᱦᱚᱸ ᱱᱚᱜ ᱚᱭ ᱵᱟᱨᱦᱮ ᱥᱮᱫ ᱨᱮᱜᱮ ᱢᱤᱱᱟᱹᱧᱟ ᱮ ᱚᱲᱟᱜ ᱨᱮ ᱛᱚ ᱛᱷᱚᱲᱟ ᱜᱚᱨᱚᱢ ᱧᱚᱜ ᱜᱮ ᱟᱹᱭᱠᱟᱹᱜ ᱠᱟᱱᱟ ᱛᱚ ᱵᱟᱨᱦᱮ ᱥᱮᱫ ᱨᱮ ᱦᱚᱭ ᱫᱟ ᱛᱚ ᱚᱱᱟ ᱛᱚ ᱚᱱᱟ ᱴᱟᱺᱰᱤ ᱥᱮᱫ ᱨᱮᱜᱤᱧ ᱫᱩᱲᱩᱵ ᱠᱟᱱᱟ ᱦᱚᱭ ᱫᱟᱭ ᱢᱚᱸᱡᱽ ᱜᱮ ᱨᱮᱭᱟᱲ ᱨᱮᱭᱟᱲ ᱟ ᱟᱯᱮ ᱥᱮᱫ ᱫᱚ ᱛᱮᱦᱤᱧ ᱮ ᱫᱟᱜ ᱠᱮᱫᱟ ᱵᱟᱝ
ᱦᱮᱸ ᱫᱟᱜ ᱠᱮᱫᱟᱭ ᱟᱞᱮ ᱥᱮᱱ ᱫᱚ
ᱟᱹᱰᱤ ᱡᱟᱹᱥᱛᱤ ᱜᱮᱭ ᱫᱟᱜ ᱠᱮᱫᱟ ᱥᱮ ᱛᱷᱚᱲᱟ ᱧᱚᱜ ᱜᱮ ᱠᱩᱞᱦᱤ ᱠᱚᱨᱮ ᱟᱹᱛᱩ ᱞᱮᱱᱟ ᱫᱟᱜ
ᱵᱟ ᱵᱟᱝ ᱩᱱᱟᱹᱜ ᱫᱷᱟᱹᱵᱤᱡ ᱛᱚ ᱵᱟᱭ ᱫᱟᱜ ᱠᱮᱫᱟ ᱡᱟᱦᱳᱠ ᱦᱟᱞᱠᱟ ᱧᱚᱜ ᱜᱮ ᱦᱟᱜ ᱮ ᱫᱟᱜ ᱵᱟᱲᱟ ᱟᱠᱟᱫᱟ ᱡᱟᱦᱳᱠ ᱱᱚᱝᱠᱟ ᱟ ᱠᱟᱹᱡ ᱢᱟᱱᱮ ᱚᱱᱠᱟ ᱨᱮᱭᱟᱲ ᱧᱚᱜ ᱱᱤᱛᱚᱜ ᱫᱚ ᱟᱹᱭᱠᱟᱹᱜ ᱠᱟᱱᱟ ᱱᱟᱯᱟᱭ ᱧᱚᱜ ᱜᱮ ᱦᱮᱸ
ᱟᱻ
ᱚᱱᱛᱮ ᱫᱚ ᱚᱱᱠᱟ ᱵᱟᱭ ᱫᱟᱜ ᱵᱟᱲᱟ ᱟᱠᱟ ᱟᱭ
ᱛᱤᱦᱤᱧ ᱫᱚ ᱵᱟᱭ ᱫᱟᱜ ᱟᱠᱟᱫᱟ ᱮᱫ ᱱᱟᱥᱮ ᱱᱟᱥᱮ ᱵᱤᱡᱽᱞᱤ ᱫᱚ ᱵᱤᱡᱞᱤ ᱭᱮᱫ ᱠᱟᱱ ᱛᱟᱦᱮᱱᱟ ᱟᱨ ᱦᱩᱰᱩᱨ ᱮᱫ ᱠᱟᱱ ᱛᱟᱦᱮᱱᱟ
ᱟᱪᱪᱷᱟ
ᱦᱮᱸ ᱟᱨ ᱤᱱᱠᱟ ᱵᱩᱡᱷᱟᱹᱜ ᱠᱟᱱᱟ ᱡᱮ ᱨᱤᱢᱤᱞ ᱞᱟᱠᱟᱫᱟᱭ
ᱦᱩᱸ
ᱦᱳᱭ ᱟ ᱫᱟᱫᱟ ᱟᱯᱮ ᱥᱮᱫ ᱫᱚ ᱵᱤᱨ ᱫᱤᱥᱚᱢ ᱥᱮ ᱵᱩᱨᱩ ᱫᱤᱥᱚᱢ ᱠᱟᱱᱟ
ᱵᱟ ᱵᱟ ᱚᱱᱠᱟ ᱫᱚ ᱠᱳᱱᱳ ᱜᱮ ᱵᱟᱝ ᱟᱞᱮ ᱫᱚ ᱢᱮᱫᱟᱢ ᱰᱟᱹᱦᱤ ᱜᱮ ᱠᱷᱮᱛ ᱠᱚ ᱯᱮᱨᱮᱡ ᱟᱠᱟᱱᱟ᱾
ᱮ ᱠᱷᱮᱛᱟ ᱠᱚ ᱟᱨ ᱴᱟᱺᱰᱤ ᱠᱚ ᱢᱮᱱᱟᱜᱼᱟ ᱚᱱᱟᱜᱤ ᱵᱟᱝ
ᱦᱮᱸ
ᱛᱚ ᱫᱟᱫᱟ ᱟᱯᱮ ᱥᱮᱫ ᱫᱚ ᱤᱱᱠᱟ ᱡᱩᱫᱤ ᱦᱩᱲᱩ ᱨᱚᱦᱚᱭ ᱟᱯᱮ ᱵᱟᱝ ᱥᱤ ᱥᱚᱢᱚᱭ ᱟᱲᱮ ᱠᱚ ᱞᱟᱜᱟᱢ᱾ ᱟ ᱥᱤ ᱥᱤ ᱛᱮᱦᱚᱸ ᱠᱟᱹᱴᱤᱡ ᱮᱢ ᱞᱟᱸᱜᱟᱭᱱᱟ ᱥᱮ ᱵᱟᱝ ᱟᱲᱮ ᱞᱟᱜ ᱞᱟᱜ ᱛᱮᱦᱚᱸ ᱞᱟᱸᱜᱟᱭᱱᱟᱢ ᱛᱚ ᱱᱚᱝᱠᱟᱢ ᱢᱮᱱᱟ ᱡᱮ ᱫᱟᱨᱮ ᱵᱩᱴᱟᱹᱨᱮ ᱛᱷᱚᱲᱟ ᱜᱟᱱᱤᱧ ᱫᱩᱲᱩᱵ ᱡᱤᱨᱟᱹᱜᱼᱟ ᱛᱚ ᱤᱱᱠᱟ ᱫᱟᱨᱮ ᱠᱚ ᱢᱮᱱᱟᱜ ᱟᱥᱮ ᱵᱟᱹᱱᱩᱜᱼᱟ ᱵᱟᱹᱭᱦᱟᱹᱲ ᱠᱚᱨᱮ
ᱚᱱᱠᱟ ᱫᱚ ᱵᱟᱹᱭᱦᱟᱹᱲ ᱛᱟᱞᱟ ᱠᱚᱨᱮ ᱫᱟᱨᱮ ᱠᱚᱫᱚ ᱢᱮᱱᱟᱜ ᱜᱮᱭᱟ᱾ ᱟᱫᱚ ᱟᱞᱮᱭᱟᱜ ᱵᱟᱹᱭᱦᱟᱹᱲ ᱠᱷᱮᱫ ᱫᱟᱨᱮ ᱠᱚᱨᱮ ᱵᱟᱲᱮ ᱫᱟᱨᱮ ᱦᱚᱸ ᱢᱮᱱᱟᱜᱼᱟ᱾ ᱦᱮᱸᱥᱟᱜ ᱫᱟᱨᱮ ᱦᱚᱸ ᱢᱮᱱᱟᱜᱼᱟ᱾ ᱚᱱᱠᱟ ᱢᱟᱱᱮ ᱦᱟᱱᱛᱮ ᱱᱟᱛᱮ ᱛᱮ ᱫᱟᱨᱮ ᱠᱚᱫᱚ ᱢᱮᱱᱟᱜ ᱥᱤᱯᱤ ᱫᱚ ᱫᱟᱠᱟ ᱫᱚ ᱚᱸᱰᱮ ᱫᱚ ᱪᱟᱞᱟᱣ ᱵᱟᱲᱟ ᱦᱩᱭᱩᱜ ᱜᱮᱭᱟ ᱱᱚᱣᱟ ᱠᱟᱹᱢᱤ ᱛᱩᱞᱩᱡ
ᱦᱳᱭ ᱵᱟᱝ ᱤᱱᱠᱟ ᱟᱨᱚ ᱫᱟᱫᱟ ᱛᱟᱠᱚ ᱱᱚᱶᱟ ᱮᱯ ᱠᱷᱚᱱᱟᱜ ᱜᱮ ᱨᱚᱯᱚᱲ ᱦᱩᱭᱞᱮᱱᱟ ᱛᱚ ᱩᱱᱠᱩ ᱠᱩᱠᱚ ᱞᱟᱹᱭ ᱫᱟ ᱡᱮ ᱟᱞᱮᱥᱮᱫ ᱫᱚ ᱠᱷᱮᱛ ᱟᱨ ᱚᱱᱟ ᱴᱟᱺᱰᱤ ᱠᱚᱜᱮ ᱢᱮᱱᱟᱜᱼᱟ ᱵᱤ ᱡᱟᱹᱥᱛᱤ ᱜᱟᱱ ᱫᱚ ᱠᱷᱮᱛ ᱜᱮ ᱢᱮᱱᱟᱜᱼᱟ ᱵᱮᱥᱤ ᱫᱚ ᱵᱚᱞᱮ ᱠᱷᱮᱛ ᱜᱮ ᱢᱮᱱᱟᱜᱼᱟ ᱛᱚ ᱤᱱᱠᱟ ᱡᱩᱫᱤ ᱟᱲᱮ ᱞᱟᱜ ᱞᱟᱜ ᱛᱮᱦᱚᱸ ᱛᱷᱚᱲᱟ ᱜᱟᱱᱮᱢ ᱞᱟᱸᱜᱟᱭ ᱮᱱᱟ ᱠᱟᱹᱴᱤᱡ, ᱡᱮᱢ ᱢᱮᱱᱟ ᱫᱩᱲᱩᱵ ᱡᱤᱨᱟᱹ ᱟᱹᱧ ᱫᱟᱨᱮ ᱵᱩᱴᱟᱹᱨ ᱨᱮ᱾ ᱛᱚ ᱤᱱᱠᱟ ᱫᱟᱨᱮ ᱠᱚᱫᱚ ᱵᱟᱹᱱᱩᱜᱼᱟ ᱩᱱᱠᱩ ᱥᱮᱫ ᱫᱚ ᱮᱠᱟᱞ ᱛᱮᱜᱮ ᱜᱚᱴᱟᱜ ᱜᱮ ᱠᱷᱮᱛ ᱜᱮᱢ ᱧᱮᱞ ᱧᱟᱢᱟ ᱟᱨ ᱚᱱᱟ ᱦᱚᱸ ᱢᱤᱫ ᱥᱚᱢᱟᱱ ᱜᱮ᱾
ᱚ᱾
ᱡᱟᱦᱟᱸ ᱡᱟᱦᱟᱸ ᱡᱟᱭᱜᱟ ᱨᱮᱫᱚ ᱛᱷᱚᱲᱟ ᱜᱟᱱ ᱥᱚᱯᱚᱫ ᱨᱚᱰᱚᱜ ᱛᱟᱦᱮᱱᱟ ᱥᱮ,
ᱦᱩᱸ ᱦᱩᱸ᱾
ᱡᱟᱦᱟᱸᱴᱟᱜ ᱠᱷᱮᱛ ᱫᱚ ᱪᱚᱴ ᱨᱮ ᱢᱮᱱᱟᱜᱼᱟ ᱡᱟᱦᱟᱸᱴᱟᱜ ᱠᱷᱮᱛ ᱫᱚ ᱞᱟᱛᱟᱨ ᱨᱮ ᱢᱮᱱᱟᱜ-ᱟ᱾ ᱚᱱᱠᱟ ᱡᱟᱦᱟᱸ ᱠᱚᱨᱮ ᱫᱚ ᱛᱟᱦᱮᱱᱟ ᱯᱤᱱᱰᱟᱹ ᱠᱚᱦᱚᱸ ᱩᱥᱩᱞ ᱩᱥᱩᱞ᱾ ᱛᱚ ᱩᱱᱤ ᱫᱟᱫᱟ ᱤᱝᱠᱟᱭ ᱞᱟᱹᱭ ᱟᱫᱤᱱ ᱛᱟᱦᱮᱱᱟ ᱡᱮ ᱟᱞᱮ ᱥᱮᱫ ᱫᱚ ᱵᱟᱝ ᱚᱱᱠᱟ ᱥᱚᱢᱟᱱ ᱧᱚᱜ ᱜᱮᱭᱟ ᱡᱟᱹᱥᱛᱤ ᱩᱥᱩᱞ ᱯᱤᱱᱰᱟᱹ ᱦᱚᱸ ᱵᱟᱹᱱᱩᱜᱼᱟ᱾ ᱟᱨ ᱫᱟᱨᱮ ᱠᱚᱢᱟ ᱮᱠᱟᱞ ᱛᱮᱜᱮ ᱵᱟᱹᱱᱩᱜᱼᱟ᱾
ᱦᱮᱸ ᱚᱱᱠᱟ ᱟᱞᱮ ᱥᱮᱱ ᱫᱚ ᱞᱟᱹᱭ ᱞᱮᱱᱠᱷᱟᱱ ᱫᱚ, ᱢᱟᱱᱮ ᱯᱩᱨᱟᱹ ᱢᱮᱞᱟᱱ ᱜᱮ ᱚᱱᱠᱟ ᱩᱥᱩᱞ ᱪᱷᱮᱯᱚ ᱫᱚ ᱚᱱᱠᱟ ᱫᱚ ᱵᱟᱹᱱᱩᱜᱼᱟ ᱠᱷᱮᱛ᱾ ᱠᱚ ᱯᱩᱨᱟᱹ ᱥᱚᱢᱟᱱ ᱛᱮᱜᱮ ᱢᱮᱱᱟᱜ ᱟᱫᱚ ᱚᱱᱠᱟ ᱡᱟᱭᱦᱳᱠ, ᱛᱟ ᱛᱟᱞᱟᱢᱟᱞᱟ ᱨᱮ ᱚᱱᱠᱟ ᱫᱟᱨᱮ ᱠᱚ ᱨᱚᱦᱚᱭ ᱦᱩᱭ ᱠᱟᱱᱟ ᱢᱟᱱᱮ ᱡᱟᱦᱟᱸᱭ ᱠᱚᱣᱟᱜ ᱚᱱᱠᱟ ᱡᱟᱭᱜᱟ ᱯᱟᱲᱟᱜ ᱠᱟᱱᱟ ᱚᱱᱟᱴᱟᱜ ᱨᱮ,
ᱦᱳᱭ᱾
ᱚᱱᱠᱟᱱ ᱡᱟᱭᱜᱟ ᱨᱮ ᱫᱟᱨᱮ ᱠᱚ ᱨᱚᱦᱚᱭ ᱠᱟᱜᱼᱟ ᱠᱚ ᱩᱢᱩᱞ ᱵᱟᱠᱷᱨᱟ ᱥᱮ ᱡᱤᱨᱟᱹᱣ ᱵᱟᱠᱷᱨᱟ᱾
ᱛᱚ ᱫᱟᱫᱟᱻ ᱟᱢ ᱴᱷᱮᱡ ᱠᱷᱚᱡ ᱟᱹᱰᱤᱜᱟᱱ ᱪᱮᱫ ᱨᱮᱱᱟᱜ ᱟᱣᱟᱡ ᱦᱤᱡᱩᱜ ᱠᱟᱱᱟ ᱪᱟᱴᱟᱠ ᱪᱩᱴᱩᱠ ᱠᱟᱛᱮᱫ᱾
ᱟᱪᱪᱷᱟ ᱟᱪᱪᱷᱟ, ᱡᱟᱭᱦᱳᱠ ᱚᱱᱟ ᱫᱚ ᱢᱚᱱᱮ ᱦᱚᱭ ᱛᱟᱲᱟᱢ ᱵᱟᱲᱟ ᱨᱮᱱᱟᱜ ᱟᱣᱟᱡᱽ ᱠᱟᱱᱟ ᱟᱨᱠᱤ᱾
ᱦᱮᱸ᱾
ᱟᱨ ᱛᱚᱵᱮ ᱦᱩᱲᱩ ᱠᱚᱫᱚ ᱟᱯᱷᱚᱨ ᱵᱟᱲᱟ ᱦᱩᱭ ᱠᱟᱱᱟ ᱥᱮ ᱵᱟᱝ?
ᱦᱮᱸ ᱦᱮᱸ ᱟᱯᱷᱚᱨ ᱵᱟᱲᱟ ᱦᱩᱭᱱᱟ, ᱦᱚᱸᱜᱼᱚᱭ ᱱᱤᱛᱚᱜ ᱫᱟᱜᱽ ᱠᱮᱫᱟᱭ ᱠᱟᱹᱡ ᱢᱚᱸᱡᱽ ᱜᱮ ᱞᱟᱹᱭ ᱞᱮᱠᱷᱟᱱ ᱦᱳᱲᱳ ᱠᱷᱮᱛ ᱠᱚᱨᱮ ᱢᱟᱱᱮ ᱦᱳᱲᱳ ᱛᱚᱞᱟ ᱠᱚᱨᱮ ᱫᱟᱜᱽ ᱮ ᱧᱟᱢ ᱠᱮᱫᱟ ᱛᱚ ᱦᱟᱸᱜ᱾
ᱦᱳᱭ᱾
ᱛᱟᱯᱚᱨᱮ ᱦᱚᱸᱜᱼᱚᱭ ᱛᱟᱯ ᱩᱸ ᱵᱟᱨ ᱯᱮ ᱫᱤᱱ ᱯᱚᱨ ᱚᱱᱟ ᱛᱚᱞᱟ ᱠᱚ ᱛᱩᱫ ᱦᱩᱭᱩᱜᱼᱟ ᱱᱚᱝᱠᱟ ᱨᱤᱠᱟᱹ ᱦᱩᱭᱩᱜ ᱠᱟᱱᱟ ᱦᱟᱸᱜ᱾
ᱦᱳᱭ᱾ ᱟᱸ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱛᱟᱦᱮᱱᱟ ᱟᱯᱮ ᱥᱮᱫ?
ᱦᱮᱸ ᱦᱩᱞ ᱢᱟᱦᱟ ᱫᱚ ᱱᱟᱯᱟᱭ ᱜᱮᱞᱮ ᱢᱟᱱᱟᱣ ᱜᱮᱭᱟ ᱦᱟᱸᱜ᱾
ᱦᱮᱸ ᱛᱚ᱾ ᱟᱨ ᱫᱟᱫᱟ ᱛᱚᱵᱮ ᱵᱩᱨᱩ ᱠᱚᱫᱚ ᱢᱮᱱᱟᱜ-ᱟ ᱥᱮ ᱵᱟᱹᱱᱩᱜ ᱟᱯᱮ ᱥᱮᱫ ᱫᱚ?
ᱦᱩᱸ ᱵᱩᱨᱩ ᱠᱚᱫᱚ ᱢᱮᱱᱟᱜ ᱜᱮᱭᱟ ᱦᱟᱸᱜ᱾ ᱩᱸ ᱵᱩᱨᱩ ᱠᱚ ᱫᱚ ᱵᱟᱹᱱᱩᱜᱼᱟ ᱵᱟ ᱟ ᱵᱩᱨᱩ ᱠᱚᱫᱚ ᱵᱟᱹᱱᱩᱜᱼᱟ ᱟᱨᱠᱤ ᱟᱞᱮᱫᱚ ᱢᱮᱞᱟᱱ ᱴᱟᱺᱰᱤ ᱛᱚ ᱚᱱᱠᱟ ᱵᱩᱨᱩ ᱫᱤᱥᱚᱢ ᱥᱮ ᱵᱤᱨ ᱫᱤᱥᱚᱢ ᱫᱚ ᱵᱟᱝᱞᱮ ᱯᱟᱲᱟᱜ ᱠᱟᱱᱟᱞᱮ ᱦᱟᱸᱜ᱾
ᱦᱮᱸ ᱦᱮᱸ᱾
ᱢᱮᱞᱟᱱ ᱴᱟᱺᱰᱤ ᱨᱮ ᱡᱟᱭᱦᱳᱠ ᱚᱱᱟ ᱪᱮᱫ ᱤᱧ ᱞᱮᱭᱟ ᱟᱫᱚ ᱚᱝᱠᱟ ᱵᱩ ᱵᱤᱨ ᱠᱚ ᱟᱨᱠᱤ ᱱᱚᱝᱠᱟ ᱠᱤᱪᱷᱩ ᱠᱟ ᱯᱚᱧᱪᱟᱥ ᱥᱟᱴ ᱠᱤᱞᱳᱢᱤᱴᱟᱨ ᱯᱚᱨᱮ ᱚᱝᱠᱟ ᱵᱤᱨ ᱠᱚ ᱧᱟᱢᱚᱜ ᱜᱮᱭᱟ, ᱟᱫᱚ ᱚᱸᱰᱮ ᱜᱮ ᱡᱚ ᱠᱷᱚᱱ ᱚᱝᱠᱟ ᱥᱟᱠᱟᱢ ᱫᱟᱹᱛᱟᱹᱱᱤ ᱠᱚ ᱞᱟᱜᱟᱜᱼᱟ, ᱩᱱᱫᱚ ᱵᱤᱨᱛᱮ ᱪᱟᱞᱟᱣ ᱦᱩᱭᱩᱜᱼᱟ᱾ ᱥᱟᱠᱟᱢ ᱦᱮᱴᱮᱡ ᱠᱚ ᱫᱟᱹᱛᱟᱹᱱᱤ ᱯᱮᱴᱮᱡ ᱠᱚ
ᱦᱳᱭ ᱟᱨ ᱫᱟᱫᱟ ᱛᱚᱵᱮ ᱟᱯᱮ ᱫᱚ ᱤᱱᱠᱟ ᱟᱹᱭᱩᱵ ᱵᱮᱞᱟ ᱥᱚᱢᱚᱭ ᱫᱚ ᱪᱮᱫ ᱠᱚ ᱯᱮ ᱪᱤᱠᱟᱹ ᱵᱟᱲᱟᱭ ᱛᱟᱦᱮ ᱱᱟ ᱟᱞᱮ ᱠᱚᱢᱟ ᱱᱚᱛᱮ ᱨᱮ ᱯᱷᱩᱴ ᱵᱚᱞ ᱠᱚ ᱠᱨᱤᱠᱮᱴ ᱠᱚᱞᱮ ᱠᱷᱮᱞ ᱛᱟᱦᱮᱱ ᱜᱮᱭᱟ ᱟᱯᱮ ᱠᱚ ᱫᱚ ᱯᱮ ᱠᱷᱮᱞ ᱛᱟᱦᱮ ᱱᱟ ᱥᱮ ᱵᱟᱝ ᱡᱮ ᱟᱞᱮ ᱫᱚ ᱠᱟᱹᱴᱤᱡ ᱠᱟᱹᱴᱤᱡ ᱜᱤᱫᱽᱨᱟᱹᱠᱩ ᱵᱟᱝ ᱫᱟᱫᱟ ᱛᱟᱠᱚ ᱡᱷᱚᱛᱚ ᱠᱚ ᱜᱮ ᱢᱤᱞᱟᱹ ᱢᱤᱥᱚ ᱛᱟᱞᱮ ᱠᱷᱮᱞ ᱛᱟᱦᱮ ᱱᱟ ᱟᱨ ᱱᱟᱣᱟ ᱡᱟᱦᱟᱸ ᱦᱩᱞ ᱢᱟᱦᱟ ᱦᱩᱭᱩᱜ ᱛᱟᱦᱮ ᱱᱟ ᱚᱱᱟ ᱨᱮ ᱦᱚᱸ ᱮᱫ ᱜᱤᱫᱽᱨᱟᱹᱠᱚ ᱞᱟᱹᱜᱤᱫ ᱠᱟᱹᱴᱤᱡ ᱜᱤᱫᱽᱨᱟᱹ ᱩᱱ ᱠᱩ ᱵᱟᱹᱵᱩ ᱛᱟ ᱠᱚ ᱵᱟᱝ ᱫᱟᱫᱟ ᱛᱟ ᱠᱚ ᱞᱟᱹᱜᱤᱫ ᱾ ᱯᱷᱩᱴᱵᱚᱞ ᱠᱷᱮᱞᱟ ᱠᱚ ᱫᱚ ᱦᱚ ᱠᱟᱫᱟ ᱟᱯᱮ ᱥᱮᱫ ᱫᱚ ᱚᱱᱠᱟ ᱠᱚ ᱫᱚ ᱦᱚ ᱵᱟᱲᱟ ᱠᱟᱫᱟ ᱥᱮ ᱵᱟᱝ?
ᱵᱟ ᱵᱟ ᱟᱞᱮ ᱫᱚ ᱚᱱᱠᱟ ᱦᱩᱞ ᱢᱟᱦᱟ ᱨᱮ ᱠᱷᱮᱞᱳᱱᱰ ᱠᱚ ᱫᱚ ᱵᱟᱝ ᱞᱮ ᱫᱚ ᱦᱚ ᱵᱟᱲᱟᱭ ᱠᱚᱣᱟ ᱡᱟᱭ ᱦᱳᱠ ᱟᱞᱮ ᱫᱚ ᱚᱱᱠᱟ ᱞᱟᱹᱭ ᱮᱱ ᱠᱷᱟᱱ ᱟᱛᱩ ᱠᱷᱚᱱ ᱫᱚ ᱵᱟᱝ ᱞᱮ ᱠᱚᱨᱟᱣ ᱜᱮᱭᱟ ᱛᱚ ᱟᱞᱮ ᱫᱚ ᱯᱤᱲ ᱠᱷᱚᱱ ᱞᱮ ᱠᱚᱨᱟᱣ ᱜᱮᱭᱟ᱾
ᱦᱮᱸ
ᱯᱤᱲ ᱠᱷᱚᱱ ᱞᱮ ᱠᱚᱨᱟᱣ ᱜᱮᱭᱟ ᱤᱱᱟᱹ ᱠᱷᱟᱹᱛᱤᱨ ᱟᱞᱮ ᱫᱚ ᱚᱱᱟ ᱠᱷᱮᱞᱳᱰ ᱠᱚ ᱫᱚ ᱚᱱᱠᱟ ᱫᱚ ᱵᱟᱝ ᱞᱮ ᱫᱚᱦᱚᱭ ᱜᱮᱭᱟ᱾ ᱡᱟᱭ ᱦᱳᱠ ᱚᱱᱠᱟ ᱢᱤᱫᱩᱱ ᱠᱚ ᱜᱮ ᱦᱩᱭᱩᱜ-ᱟ᱾ ᱢᱟᱱᱮ ᱯᱨᱚᱛᱛᱮᱠ ᱟᱛᱩ ᱠᱷᱚᱱ ᱜᱮ ᱚᱱᱠᱟ ᱪᱟᱸᱫᱟ ᱠᱚ ᱩᱴᱷᱟᱹᱣ ᱦᱩᱭᱩᱜ-ᱟ᱾ ᱯᱨᱚᱛᱮᱠ ᱟᱹᱛᱩ ᱠᱷᱚᱱ ᱟᱫᱚ ᱩᱱᱠᱩ ᱢᱤᱫ ᱴᱷᱮᱱ ᱫᱩᱲᱩᱯ ᱡᱟᱣᱨᱟ ᱠᱟᱛᱮ ᱡᱟᱭᱦᱳᱠ ᱡᱚᱢ ᱵᱟᱲᱟ ᱨᱮ ᱦᱚᱸ ᱢᱤᱫ ᱴᱟᱝ ᱢᱤᱫ ᱩᱱ ᱦᱩᱭᱩᱜ-ᱟ᱾ ᱢᱮᱱ ᱠᱷᱟᱱ ᱡᱚᱢ ᱵᱟᱲᱟ ᱨᱮᱱᱟᱜ ᱫᱚ ᱢᱤᱫ ᱴᱟᱝ ᱫᱚᱨᱠᱟᱨ ᱢᱮᱱᱟᱜ-ᱟ᱾ ᱥᱮ ᱦᱟᱸᱜ
ᱦᱮᱸ
ᱦᱮᱸ ᱚᱱᱠᱟ ᱜᱮ ᱢᱤᱫ ᱥᱟᱶᱛᱮ ᱫᱩᱲᱩᱵ ᱠᱟᱛᱮ ᱡᱚᱢ ᱵᱟᱲᱟ ᱠᱟᱛᱮ ᱱᱚᱝᱠᱟ ᱢᱤᱫᱩᱱ ᱨᱮ ᱥᱟᱶᱛᱟ ᱨᱮᱱᱟᱜ ᱵᱩᱜᱤ ᱵᱟᱹᱲᱤᱡ ᱮᱢᱟᱱ ᱠᱚ ᱛᱷᱩᱛᱤ ᱪᱤᱠᱟ ᱛᱮ ᱚᱱᱟ ᱠᱚ ᱥᱚᱞᱦᱮ ᱜᱟᱱᱚᱜ-ᱟ᱾ ᱚᱱᱟ ᱠᱚ ᱠᱚᱨᱟᱣ ᱦᱩᱭᱩᱜ ᱜᱮᱭᱟ ᱱᱚᱝ ᱠᱟ ᱮᱱᱮᱡ ᱥᱮᱨᱮᱧ ᱚᱱᱚᱬ ᱦᱮᱸ
ᱦᱮᱸ
ᱞᱟᱠᱪᱟᱨ ᱨᱮᱱᱟᱜ ᱡᱟᱦᱱᱟᱜ ᱜᱮ ᱥᱟᱱᱟ ᱢᱟᱜ ᱜᱮ ᱦᱳᱭᱳᱜ ᱜᱮᱭᱟ
ᱦᱳᱭ ᱟᱨᱚ ᱢᱤᱫ ᱴᱮᱱ ᱠᱟᱛᱷᱟᱧ ᱫᱤᱥᱟᱹ ᱠᱮᱫᱟ᱾ ᱡᱮ ᱢᱤᱫ ᱴᱮᱡ ᱫᱟᱫᱟ ᱥᱟᱶ ᱨᱚᱯᱚᱲ ᱦᱳᱭ ᱞᱮᱱᱟ ᱛᱚ ᱩᱱᱤ ᱤᱧᱮ ᱠᱩᱞᱤ ᱞᱤᱫᱤᱧᱟ ᱡᱮ ᱟᱵᱩ ᱡᱟᱦᱟᱸ ᱯᱞᱟᱥᱴᱤᱠ ᱵᱩᱱ ᱵᱮᱵᱚ ᱦᱟᱨ ᱫᱟ ᱚᱱᱟ ᱛᱮ ᱫᱚ ᱟᱵᱚ ᱣᱟᱜ ᱛᱤᱱᱟᱹᱜ ᱜᱟᱱ ᱠᱷᱩᱛᱤ ᱦᱩᱭᱩᱜ ᱠᱟᱱᱟ ᱟᱨ ᱛᱤᱱᱟᱹᱜ ᱜᱟᱱ ᱢᱟᱱᱮ ᱞᱟᱵᱷ ᱦᱩᱭᱩᱜ ᱠᱟᱱᱟ ᱚᱱᱟ ᱵᱟᱨᱮᱛᱮ ᱠᱩᱞᱤ ᱞᱤᱫᱤᱧᱟ ᱦᱮᱸ ᱛᱚ ᱤᱧ ᱫᱚ ᱞᱟᱹᱭ ᱟᱫᱮᱭᱟ ᱡᱮ ᱱᱚᱣᱟ ᱯᱞᱟᱥᱴᱤᱠ ᱡᱩᱫᱤ ᱵᱚᱱ ᱨᱟᱯᱟᱜᱟ ᱛᱚ ᱪᱚᱴᱨᱮ ᱡᱟᱦᱟᱸ ᱤᱭᱟᱹ ᱢᱮᱱᱟᱜ-ᱟ ᱡᱷᱟᱹᱞᱤ ᱞᱮᱠᱟ ᱱᱟᱜ ᱢᱮᱱᱟᱜ-ᱟ᱾ ᱚᱱᱟ ᱨᱮᱱᱟᱜ ᱠᱟᱹᱴᱤᱡ ᱠᱟᱹᱴᱤᱡ ᱵᱷᱩᱜᱟᱹᱜ ᱢᱮᱱᱟᱜ-ᱟ ᱡᱟᱦᱟᱸ ᱫᱚ ᱥᱤᱛᱩᱝ- ᱮ ᱠᱚᱢ ᱮᱫᱟ ᱦᱳᱭ ᱟᱨ ᱡᱩᱫᱤ ᱯᱞᱟᱥᱴᱤᱠ ᱵᱚᱱ ᱡᱩᱰᱤᱭᱟᱜ ᱠᱟᱱᱟ ᱟᱨ ᱚᱱᱟ ᱞᱚᱜ ᱠᱟᱱᱟ ᱛᱚ ᱞᱚᱜ ᱠᱟᱛᱮ ᱛᱮ ᱫᱷᱩᱣᱟᱹ ᱫᱚ ᱛᱩᱫᱩᱜ ᱛᱟᱦᱮᱱ ᱜᱮᱭᱟ
ᱦᱩᱸ
ᱟᱨ ᱚᱱᱟ ᱫᱷᱩᱣᱟᱹ ᱫᱚ ᱥᱮᱨᱢᱟ ᱪᱚᱴ ᱛᱮ ᱪᱟᱞᱟᱜ ᱠᱟᱱᱟ ᱟᱨ ᱡᱟᱦᱟᱸ ᱚᱱᱟ ᱡᱷᱟᱹᱞᱤ ᱞᱮᱠᱟ ᱢᱮᱱᱟᱜ ᱮ ᱥᱤᱛᱩᱝ ᱮ ᱠᱚᱢ ᱮᱫᱟ᱾ ᱠᱚᱢ ᱧᱚᱜ ᱥᱤᱛᱩᱝ ᱡᱮᱢᱚᱱ ᱟᱵᱩ ᱚᱛ ᱨᱮᱵᱚᱱ ᱟᱹᱭᱠᱟᱹᱣ ᱛᱚ ᱚᱱᱟ ᱵᱷᱩᱜᱟᱹᱜ ᱠᱚᱫᱚ ᱞᱟᱹᱴᱩᱜ ᱠᱟᱱᱟ ᱱᱚᱣᱟ ᱫᱷᱩᱣᱟᱹ ᱤᱠᱷᱟᱹᱛᱮ ᱟᱨ ᱚᱱᱟ ᱤᱠᱟᱹᱛᱮ ᱟᱹᱰᱤ ᱡᱟᱹᱥᱛᱤ ᱜᱟᱱ ᱜᱮ ᱮ ᱜᱚᱨᱚᱢ ᱵᱚᱱ ᱟᱹᱭᱠᱟᱹᱣ ᱫᱟ ᱵᱟᱝ ᱥᱤᱛᱩᱝ ᱵᱚᱱ ᱟᱹᱭᱠᱟᱹᱣ ᱫᱟ᱾ ᱟᱨᱚ ᱢᱤᱫ ᱴᱮᱱ ᱫᱚ ᱱᱚᱣᱟ ᱚᱥᱩᱵᱤᱛᱟ ᱦᱩᱭᱩᱜ ᱛᱟᱦᱮᱱᱟ᱾ ᱡᱮ ᱯᱞᱟᱥᱴᱤᱠ ᱵᱚᱱ ᱜᱤᱰᱤᱭ ᱠᱷᱟᱡ ᱫᱚ ᱚᱛ ᱨᱮ ᱚᱱᱟ ᱤᱭᱟᱹᱜ ᱛᱟᱦᱮᱱᱟ ᱥᱮ ᱮᱜ ᱵᱟᱝ ᱥᱮᱭᱟᱜ-ᱟ ᱵᱟᱝ ᱡᱟᱦᱟᱸ ᱞᱮᱠᱟᱜ ᱛᱟᱦᱮᱱᱟ᱾ ᱛᱚ ᱚᱱᱟ ᱫᱚ ᱚᱱᱠᱟ ᱜᱮ ᱛᱟᱦᱮᱱᱟ ᱚᱱᱟ ᱤᱠᱟᱹ ᱛᱮ ᱡᱮ ᱚᱛ ᱞᱟᱛᱟᱨ ᱫᱷᱟᱹᱨᱤᱡ ᱦᱚᱸ ᱯᱩᱨᱟᱹ ᱡᱟᱦᱟᱸᱭ ᱫᱟᱜ ᱮᱫᱟ ᱥᱮᱨᱢᱟ ᱫᱟᱜ᱾ ᱚᱛ ᱞᱟᱛᱟᱨ ᱫᱷᱟᱹᱨᱤᱡ ᱦᱚᱸ ᱵᱟᱝ ᱪᱟᱞᱟᱜ ᱠᱟᱱᱟ, ᱛᱚ ᱚᱱᱟ ᱦᱚᱸ ᱢᱤᱫᱴᱮᱡ ᱚᱥᱩᱵᱤᱛᱟ ᱦᱩᱭᱩᱜ ᱠᱟᱱ ᱛᱟᱵᱚᱱᱟ ᱟᱵᱩᱣᱟᱜ᱾
ᱦᱩᱸ
ᱦᱮᱸ ᱚᱱᱟ ᱠᱚᱜᱤᱧ ᱞᱟᱹᱭ ᱫᱮᱭᱟ ᱛᱚ ᱚᱱᱟ ᱤᱠᱷᱟᱹ ᱛᱮ ᱮ ᱫᱟᱜ ᱦᱚᱸ ᱵᱟᱭ ᱫᱟᱜ ᱮᱫᱟ ᱱᱚᱣᱟ ᱡᱮ ᱟᱹᱰᱤ ᱜᱟᱱᱮ ᱥᱤᱛᱩᱝ ᱮᱫᱟ ᱵᱟᱝ ᱱᱚᱣᱟ ᱯᱞᱟᱥᱴᱤᱠ ᱠᱚ ᱜᱤᱰᱤ ᱦᱩᱭᱩᱜ ᱠᱟᱱᱟ ᱚᱱᱟ ᱠᱷᱟᱹᱛᱤᱨ᱾ ᱛᱮ ᱟᱨ ᱩᱱᱤ ᱫᱟᱫᱟ ᱫᱚ ᱦᱟᱱᱠᱟᱭ ᱢᱮᱛᱟ ᱫᱤᱧᱟ ᱡᱮ ᱟᱵᱩ ᱡᱟᱦᱟᱸ ᱜᱤ ᱵᱟᱨᱦᱮ ᱵᱩᱱ ᱪᱟᱞᱟᱜᱼᱟ ᱛᱚ ᱯᱞᱟᱥᱴᱤᱠ ᱵᱳᱚᱛᱚᱞ ᱨᱮ ᱡᱮᱢᱚᱱ ᱫᱟᱜ ᱵᱟᱝ ᱵᱚᱱ ᱧᱩᱭ ᱟᱨ ᱚᱲᱟᱜ ᱠᱷᱚᱡ ᱜᱮ ᱫᱟᱜ ᱵᱚᱱ ᱤᱫᱤᱭᱟ, ᱚᱱᱟ ᱡᱟᱦᱟᱸ ᱠᱤᱨᱤᱧ ᱫᱟᱜ ᱦᱩᱭᱩᱜ ᱠᱟᱱᱟ ᱥᱮ ᱚᱱᱟ ᱨᱮᱫᱚ ᱟᱭᱢᱟ ᱠᱤᱪᱷᱩ ᱢᱤᱞᱟᱹᱣ ᱛᱟᱦᱮᱱᱟ᱾ ᱨᱟᱱ ᱠᱚ ᱵᱟᱝ ᱡᱟᱦᱟᱱᱟᱜ ᱠᱚ ᱚᱱᱠᱟᱭ ᱞᱟᱹᱭ ᱟᱹᱫᱤᱧᱟ ᱛᱚ ᱟᱫᱚ ᱤᱧ ᱫᱚ ᱚᱱᱟᱜᱤᱧ ᱢᱮᱛᱟ ᱫᱮᱭᱟ ᱡᱮ ᱧᱮᱞ ᱢᱮ ᱵᱟᱨᱦᱮ ᱡᱟᱦᱟᱸ ᱵᱚᱱ ᱪᱟᱞᱟᱜ ᱠᱟᱱᱟ ᱡᱟᱦᱟᱸᱱᱟᱜ ᱠᱟᱹᱢᱤ ᱱᱤᱭᱟᱹ ᱜᱮ ᱡᱟᱦᱟᱱᱟᱜ ᱜᱮ ᱫᱚᱨᱠᱟᱨ ᱯᱟᱲᱟᱣᱫᱮᱭᱟ ᱩᱱᱤ ᱦᱚᱲ ᱛᱚ ᱪᱟᱞᱟᱜ ᱠᱟᱱᱟ ᱛᱚ ᱫᱟᱜ ᱫᱚ ᱚᱲᱟᱜ ᱠᱷᱚᱡ ᱛᱚ ᱵᱟᱭ ᱤᱫᱤ ᱫᱟᱲᱮᱭᱟᱜᱼᱟ ᱩᱱᱟᱹᱜ ᱜᱟᱱ ᱫᱟᱜ ᱫᱚ᱾ ᱛ ᱚᱱᱛᱮᱱᱟᱜ ᱫᱟᱜ ᱦᱚᱸ ᱧᱩ ᱫᱚᱨᱠᱟᱨ ᱛᱚ ᱩᱱᱤ ᱫᱟᱫᱟ ᱫᱚᱭ ᱢᱮᱱ ᱮᱫᱟ ᱵᱟᱝ ᱫᱚ ᱵᱟᱝ ᱧᱩ ᱫᱚᱨᱠᱟᱨ ᱠᱟᱱᱟ᱾ ᱛᱚ ᱤᱧ ᱫᱚ ᱤᱱᱠᱟᱧ ᱟᱹᱭᱠᱟᱹᱣ ᱞᱮᱫᱟ ᱩᱱᱤ ᱫᱟᱫᱟ ᱦᱚᱲ ᱫᱚ ᱵᱷᱩᱞᱮ ᱢᱮᱱᱮᱫ ᱠᱟᱱ ᱛᱟᱦᱮᱸᱱᱟ᱾
ᱤᱧ ᱛᱤᱱᱟᱹᱜ ᱜᱟᱱᱤᱧ ᱵᱩᱡᱷᱟᱹᱣ ᱠᱮᱫᱟ ᱟᱨ ᱱᱚᱣᱟ ᱡᱟᱦᱟᱸ ᱱᱤᱭᱟᱹ ᱦᱚᱭ ᱢᱮᱛᱟ ᱫᱤᱧᱟ ᱡᱮ ᱟᱵᱩ ᱵᱟᱯᱞᱟ ᱠᱚᱨᱮ ᱚᱱᱟ ᱯᱞᱟᱥᱴᱤᱠ ᱯᱟᱛᱲᱟ ᱯᱷᱩᱲᱩᱜ ᱜᱤᱞᱟᱹᱥ ᱠᱚᱵᱚᱱ ᱤᱭᱟᱹ ᱮᱫᱟ ᱛᱚ ᱚᱱᱟ ᱠᱚᱫᱚ ᱵᱟᱝ ᱵᱮᱵᱚᱦᱟᱨ ᱞᱟᱹᱠᱛᱤ ᱠᱟᱱᱟ ᱚᱱᱠᱟᱭ ᱞᱟᱹᱭ ᱟᱹᱫᱤᱧᱟ, ᱛᱚᱧ ᱢᱮᱱ ᱮᱫᱟ ᱡᱚᱛᱚ ᱦᱚᱲ ᱫᱚ ᱵᱟᱝᱠᱚ ᱫᱟᱲᱮᱭᱟᱜᱼᱟ ᱥᱮ ᱜᱤᱞᱟᱥ ᱫᱚ ᱧᱮᱞ ᱢᱮ ᱚᱠᱟᱨᱮᱢ ᱧᱟᱢᱟ ᱚᱱᱟ ᱫᱚ ᱛᱚ ᱯᱞᱟᱥᱴᱤᱠ ᱨᱮᱱᱟᱜ ᱜᱮ ᱦᱩᱭᱩᱜᱼᱟ ᱟᱨ ᱯᱷᱩᱲᱩᱜ ᱫᱚ ᱱᱟ ᱦᱚᱸᱞᱮ ᱥᱟᱠ ᱥᱟᱠᱟᱢ ᱟᱨ ᱯᱟᱛᱲᱟ ᱦᱚᱸ ᱥᱟᱠᱟᱢ ᱨᱮᱱᱟᱜ ᱜᱮᱢ ᱤᱭᱟᱹᱭ ᱛᱟᱦᱮᱱᱟ᱾
ᱦᱮᱸ
ᱦᱮᱸ ᱛᱚ ᱚᱱᱟ ᱠᱚᱜᱮ ᱩᱱᱤ ᱫᱟᱫᱟ ᱫᱚᱭ ᱢᱮᱱ ᱮᱫᱟ ᱚᱱᱠᱟ ᱫᱚ ᱵᱟᱝ ᱤᱭᱟᱹ ᱫᱚᱨᱠᱟᱨ ᱠᱟᱱᱟ ᱟᱨ ᱡᱩᱫᱤ ᱨᱟᱱᱮᱢ ᱡᱩᱫᱤᱢ ᱦᱩᱫᱤᱥ ᱠᱷᱟᱡ ᱫᱚ ᱫᱟᱜ ᱨᱮ ᱨᱟᱱ ᱢᱮᱱᱟᱜ-ᱟ ᱛᱚ ᱚᱱᱠᱟ ᱢᱟ ᱪᱟᱯᱟ ᱠᱚᱞ ᱨᱮᱱᱟᱜ ᱡᱟᱦᱟᱸ ᱫᱟᱜ ᱵᱚᱱ ᱧᱩᱭ ᱛᱟᱦᱮᱱᱟ᱾
ᱦᱮᱸ
ᱚᱱᱟ ᱫᱟᱜ ᱨᱮᱦᱚᱸ ᱛᱚ ᱢᱮᱲᱦᱮᱫ ᱢᱤᱞᱟᱹᱣ ᱠᱟᱛᱮᱜ ᱦᱤᱡᱩᱜ ᱠᱟᱱᱟ ᱛᱷᱚᱲᱟ ᱜᱟᱱ, ᱛᱚ ᱚᱱᱟ ᱨᱮᱦᱚᱸ ᱦᱚᱲᱢᱚ ᱨᱮᱫᱚᱭ ᱠᱷᱚᱛᱤᱭ ᱛᱟᱵᱚᱱᱟ
ᱦᱮᱸ
ᱦᱮᱸ ᱟᱨ ᱢᱤᱫᱴᱮᱱ ᱠᱟᱛᱷᱟ ᱱᱚᱝᱠᱟ ᱦᱩᱭᱩᱜ ᱠᱟᱱᱟ ᱡᱮ ᱡᱟᱦᱟᱸ ᱠᱩᱧ ᱫᱟᱜ ᱵᱟᱝ ᱰᱟᱹᱰᱤ ᱫᱟᱜ ᱟᱨᱚ ᱵᱚᱱ ᱧᱩᱭ ᱛᱟᱦᱮᱱᱟ ᱛᱚ ᱚᱱᱟ ᱨᱮᱦᱚᱸ ᱛᱚ ᱤᱱᱠᱟᱱ ᱡᱟᱦᱱᱟᱜ ᱵᱟᱹᱲᱤᱡ ᱡᱤᱱᱤᱥ ᱦᱚᱭ ᱠᱟᱛᱮ ᱚᱴᱟᱝ ᱠᱟᱛᱮᱜ ᱧᱩᱨᱩᱣᱟᱜ ᱠᱟᱱᱟ ᱚᱱᱟ ᱨᱮ ᱚᱱᱟ ᱠᱷᱚᱡ ᱦᱚᱸ ᱟᱵᱚᱣᱟᱜ ᱦᱚᱲᱢᱚ ᱨᱮ ᱨᱩᱣᱟᱹ ᱦᱟᱹᱥᱩ ᱦᱩᱭ ᱫᱟᱲᱮᱭᱟᱜᱼᱟ, ᱠᱟᱱᱟ ᱥᱮ ᱵᱟᱝ ᱠᱟᱱᱟ
ᱦᱮᱸ ᱚᱵᱚᱥᱥᱚᱭ ᱚᱵᱚᱥᱥᱚᱭ ᱚᱵᱚᱥᱥᱚᱭ
ᱦᱳᱭ, ᱛᱚ ᱚᱱᱟ ᱠᱚᱜᱮ ᱩᱱᱤ ᱫᱚᱭ ᱢᱮᱱ ᱮᱫᱟ ᱡᱮ ᱚᱱᱠᱟ ᱫᱚ ᱵᱟᱝ ᱠᱟᱱᱟ ᱟᱫᱚ ᱚᱱᱟᱜᱤᱧ ᱢᱮᱛᱟᱭ ᱠᱟᱱ ᱛᱟᱦᱮᱱᱟ ᱾ᱟᱫᱚ ᱚᱱᱟᱜᱮ ᱢᱮᱱ ᱮᱫᱟ ᱡᱮ ᱚᱱᱠᱟ ᱫᱚ ᱵᱟᱝ ᱞᱟᱹᱠᱛᱤ ᱠᱟᱱᱟ, ᱛᱚ ᱱᱚᱣᱟ ᱱᱤᱭᱟᱹ ᱟᱢ ᱪᱮᱫ ᱮᱢ ᱢᱮᱱᱮᱫ ᱠᱟᱱ ᱛᱟᱞᱟᱝ-ᱟ ᱤᱧ ᱡᱟᱦᱟᱸᱧ ᱞᱟᱹᱭ ᱠᱮᱫ ᱛᱟᱞᱟᱝ-ᱟ?
ᱚᱱᱟ ᱠᱚ ᱡᱟᱦᱟᱸ ᱵᱟᱦᱨᱮ ᱨᱮ ᱫᱟᱜ ᱵᱳᱛᱚᱞ ᱮᱣᱩᱥ ᱚᱱᱟ ᱠᱚᱫᱚ ᱦᱮᱸ ᱡᱚᱛᱚ ᱦᱚᱲ ᱚᱱᱠᱟ ᱥᱩᱵᱤᱫᱷᱟ ᱵᱟᱹᱱᱩᱜ ᱛᱟᱠᱚᱣᱟ ᱡᱮ ᱚᱲᱟᱜ ᱠᱷᱚᱱ ᱫᱟᱜ ᱵᱳᱛᱳᱚᱞ ᱠᱚ ᱤᱫᱤ ᱢᱟᱠᱚ
ᱦᱳᱭ ᱟᱨ ᱩᱱᱟᱹᱜ ᱜᱟᱱ ᱫᱟᱜ, ᱩᱱᱟᱹᱜ ᱜᱟᱱ ᱫᱟᱜ ᱫᱚ ᱵᱟᱭ ᱤᱫᱤ ᱫᱟᱲᱮᱭᱟᱜ-ᱟ ᱥᱮ ᱵᱟᱦᱨᱮ ᱨᱮ᱾
ᱦᱮᱸ ᱟᱨ ᱢᱤᱫᱴᱮᱡ ᱵᱮᱜᱽ ᱛᱮ ᱡᱩᱫᱤ ᱡᱷᱚᱞᱟ ᱠᱚᱛᱮ ᱤᱫᱤᱭᱫᱟ ᱢᱤᱫᱴᱮᱡ ᱫᱟᱜ ᱡᱷᱚᱞᱟ ᱛᱮᱦᱭ ᱤᱫᱤᱭᱫᱟ ᱛᱚ ᱩᱱᱤ ᱴᱤᱣᱤᱧ ᱛᱤᱣᱤᱧ ᱛᱮ ᱟᱹᱰᱤ ᱜᱟᱱ ᱦᱟᱢᱟᱞᱮᱭᱟ ᱥᱮ ᱟᱨ ᱡᱩᱫᱤ ᱦᱟᱥᱟ ᱵᱟᱹᱛ ᱛᱚᱞᱮ ᱤᱫᱤᱭᱫᱟ ᱦᱟᱥᱟ ᱨᱮᱱᱟᱜ ᱵᱚᱛᱚᱞ ᱛᱚ ᱵᱚᱛᱚᱞ ᱦᱚᱸ ᱢᱤᱫᱴᱮᱡ ᱦᱟᱢᱟᱞ ᱛᱟᱦᱮᱱᱟ᱾ ᱟᱨᱚ ᱚᱱᱟᱨᱮ ᱫᱟᱜ ᱢᱮᱱᱟᱜ-ᱟ ᱛᱚ ᱟᱹᱰᱤ ᱜᱟᱱ ᱜᱮ ᱚᱱᱟ ᱫᱚ ᱦᱟᱢᱟᱞ ᱛᱟᱦᱮᱱᱟ
ᱦᱮᱸ ᱦᱮᱸ ᱦᱟᱢᱢᱟᱞ ᱢᱟ ᱟᱰᱤ ᱜᱟᱱ ᱜᱮ ᱛᱟᱦᱮᱱᱟ
ᱛᱚ ᱚᱱᱟ ᱠᱚᱜᱤᱧ ᱢᱮᱛᱟ ᱫᱮᱭᱟ
ᱟᱪᱪᱷᱟ ᱟᱪᱪᱷᱟ
ᱛᱚ ᱩᱱᱤ ᱫᱟᱫᱟ ᱚᱱᱟᱜ ᱜᱮ ᱢᱮᱛᱟ ᱫᱤᱧᱟ ᱵᱟᱝ ᱚᱱᱟᱜᱮ ᱢᱮᱛᱟᱫᱤᱧᱟ ᱡᱮ ᱛᱷᱚᱲᱟ ᱜᱟᱱ ᱫᱚ ᱡᱮ ᱤᱧ ᱵᱷᱩᱞᱤᱧ ᱢᱮᱱ ᱫᱟ ᱛᱚ ᱚᱱᱟᱜᱮ ᱠᱩᱞᱤ ᱵᱟᱰᱟᱭ ᱥᱟᱱᱟᱭᱮᱫᱤᱧ ᱡᱮ ᱤᱧ ᱮᱝᱠᱟ ᱡᱟᱦᱟᱸ ᱱᱤᱛᱚᱝ ᱤᱧ ᱞᱟᱹᱭ ᱟᱸᱡᱚᱢᱟᱜ ᱢᱮᱭᱟ ᱫᱫᱟ ᱛᱚ ᱱᱚᱣᱟ ᱫᱚ ᱵᱷᱩᱞᱤᱧ ᱢᱮᱱᱫᱟ ᱥᱮ ᱵᱮᱥ ᱜᱤᱧ ᱢᱮᱱ ᱠᱟᱫᱟ?
ᱮᱸ ᱱᱚᱣᱟ ᱫᱚ ᱞᱟᱹᱭ ᱞᱮᱝᱠᱷᱟᱱ ᱟᱰᱤ ᱠᱤᱪᱷᱩ ᱱᱚᱣᱟ ᱵᱟᱨᱮᱛᱮ ᱞᱟᱹᱭ ᱛᱮᱱᱟᱜ ᱛᱚ ᱢᱮᱱᱟᱜ-ᱟ ᱡᱟᱦᱳᱠ ᱚᱠᱛᱚ ᱫᱚ ᱦᱩᱭᱮᱱ ᱜᱮᱭᱟ ᱦᱟᱸᱜ ᱛᱳᱜ ᱫᱚ ᱞᱟᱹᱭ ᱵᱟᱹᱧ ᱫᱟᱲᱮᱭᱟᱜ ᱠᱟᱱᱟ ᱦᱟᱸᱜ